ᱦᱮᱞᱳ
ᱦᱮᱞᱳ
ᱦᱮᱸ
ᱟᱪᱪᱷᱟ ᱦᱮᱸ ᱟᱹᱞᱤᱧᱟᱜ ᱠᱚᱞ ᱵᱤᱱ ᱟᱸᱡᱚᱢ ᱧᱟᱢᱮᱫᱟ?
ᱦᱮᱸ ᱟᱸᱡᱚᱢ ᱧᱟᱢ ᱫᱟᱹᱞᱤᱧ ᱾
ᱟᱪᱪᱷᱟ ᱟᱪᱪᱷᱟ ᱟᱫᱚ ᱪᱮᱫ ᱠᱚᱵᱤᱱ ᱪᱤᱠᱟᱹ ᱵᱟᱲᱟᱭᱮᱫᱟ ᱛᱟᱦᱞᱮ?
ᱢᱟᱪᱟ ᱥᱮᱫ ᱨᱮᱞᱮ ᱫᱩᱲᱩᱵ ᱟᱠᱟᱱᱟ ᱾
ᱚᱸ ᱟᱪᱪᱷᱟ ᱟᱪᱪᱷᱟ ᱟᱫᱚ ᱟᱵᱤᱱ ᱥᱮᱫ ᱫᱚ ᱱᱤᱛᱚᱜ ᱫᱚ ᱵᱟᱭ ᱫᱟᱜ ᱵᱟᱲᱟᱭ ᱮᱫᱟ ᱛᱟᱦᱚᱞᱮ?
ᱵᱟᱝ ᱜᱮ ᱱᱤᱛᱚᱝ ᱵᱟᱭ ᱫᱟᱜᱮᱜ-ᱟ ᱾
ᱚᱸ ᱟᱪᱪᱷᱟ ᱟᱪᱪᱷᱟ
ᱦᱮᱸ ᱟᱞᱤᱧ ᱥᱮᱫ ᱦᱚᱸ ᱚᱱᱠᱟ ᱱᱤᱛᱚᱜ ᱫᱚᱦᱟᱸᱜ ᱚᱱᱠᱟ ᱫᱟᱜ ᱵᱟᱲᱟ ᱫᱚ ᱵᱟᱭ ᱫᱟᱜ ᱵᱟᱲᱟᱭᱮᱫᱟ ᱢᱮᱱᱠᱷᱟᱱ ᱱᱚᱝᱠᱟ ᱥᱮᱛᱟᱜ ᱫᱚ ᱥᱟᱨᱟ ᱫᱤᱱ ᱜᱮ ᱦᱟᱸᱜ ᱫᱟᱜ ᱡᱟᱹᱲᱤ ᱫᱚ ᱫᱟᱜ ᱡᱟᱹᱲᱤ ᱠᱮᱫ ᱜᱮᱭᱟ ᱦᱟᱸᱜ ᱦᱚᱞᱟ ᱦᱚᱸ ᱟᱹᱰᱤ ᱡᱟᱹᱥᱛᱤ -ᱛᱤ ᱜᱮ ᱫᱟᱜ ᱡᱟᱹᱲᱤ ᱵᱟᱲᱟ ᱠᱮᱫ ᱜᱮᱭᱟ ᱦᱟᱸᱜ ᱟᱫᱚ ᱱᱤᱛᱚᱜ ᱫᱚ ᱦᱟᱸᱜ ᱵᱟᱭ ᱫᱟᱜ ᱡᱟᱹᱲᱤᱭᱟᱫᱟ ᱚᱱᱠᱟ ᱯᱷᱟᱠᱟ ᱠᱟᱫᱟ
ᱟᱯᱮ ᱥᱮᱫ ᱫᱚ ᱪᱟᱥ ᱠᱚᱯᱮ
ᱦᱮᱸ ᱪᱟᱥ ᱠᱚᱦᱚᱸ ᱚᱱᱠᱟ ᱟᱭᱢᱟ ᱜᱟᱱ ᱦᱚᱲ ᱜᱮ ᱡᱟᱦᱟᱸᱭᱟᱜ ᱫᱚ ᱦᱟᱜ ᱚᱱᱠᱟ ᱛᱚᱞᱟ ᱢᱟᱲᱟᱝ ᱛᱮᱠᱚ ᱮᱢ ᱞᱮᱫ ᱫᱚ ᱦᱟᱸᱜ ᱟᱫᱚ ᱩᱱᱠᱩᱣᱟᱜ ᱫᱚ ᱪᱟᱥ ᱛᱚ ᱢᱟᱲᱟᱝ ᱥᱮᱫ ᱜᱮ ᱦᱟᱸᱜ ᱟᱨ ᱡᱟᱦᱟᱸᱭ ᱠᱚᱫᱚ ᱚᱱᱠᱟ ᱛᱚᱞᱟ ᱦᱩᱰᱤᱧ ᱜᱮᱛᱟ ᱠᱚᱣᱟ ᱟᱫᱚ ᱩᱱᱠᱩ ᱫᱚ ᱦᱟᱸᱜ ᱱᱤᱛᱚᱜ ᱫᱷᱟᱹᱨᱤᱡ ᱦᱚᱸ ᱚᱱᱠᱟ ᱟᱣᱹᱨᱤ ᱠᱚ ᱮᱛᱚᱦᱚᱵᱟ ᱦᱟᱸᱜ ᱟᱨ ᱟᱹᱰᱤ ᱜᱟᱱ ᱦᱚᱲᱜᱮ ᱟ ᱡᱟᱦᱟᱸ ᱫᱚ ᱩᱱᱠᱩ ᱵᱟᱭᱨᱮ ᱥᱮᱫ ᱠᱚ ᱪᱟᱞᱟᱣ ᱵᱟᱲᱟᱜ ᱠᱟᱱ ᱜᱮ ᱦᱟᱸᱜ ᱪᱟᱥ ᱠᱟᱹᱢᱤ ᱠᱚᱫᱚ ᱦᱟᱸᱜ ᱟᱫᱚ ᱟᱹᱵᱤᱱ ᱥᱮᱫ ᱜᱮ ᱛᱤᱱᱟᱹᱜᱴᱟᱜ ᱚᱱᱠᱟ ᱪᱟᱥ ᱠᱟᱹᱢᱤ ᱠᱚᱫᱚ
ᱟᱞᱮ ᱥᱮᱫ ᱫᱚ ᱫᱟᱜ ᱜᱮ ᱟᱹᱣᱨᱤ ᱫᱟᱜᱟᱭ ᱚᱱᱠᱟ ᱦᱮᱸ ᱛᱟᱞᱟ ᱞᱮ ᱮᱨ ᱟᱠᱟᱫᱟ ᱠᱷᱟᱹᱞᱤ ᱠᱷᱮᱛ ᱦᱚᱸ ᱟᱹᱣᱨᱤ ᱞᱮ ᱞᱚᱥᱚᱫᱟ ᱨᱚᱦᱚᱭ ᱜᱮ ᱮᱠᱫᱚᱢ ᱟᱣᱨᱤᱭᱟᱜ ᱛᱟᱞᱮᱭᱟ
ᱚᱸ ᱟᱪᱪᱷᱟ ᱟᱪᱪᱷᱟ
ᱦᱮᱸ
ᱟᱫᱚ ᱦᱟᱸᱜ ᱞᱟᱹᱭᱮᱜ ᱫᱚ ᱵᱤᱱ ᱦᱟᱸᱜ ᱫᱟᱜ ᱡᱟᱹᱲᱤ ᱜᱮ ᱚᱱᱠᱟ ᱫᱟᱜ ᱵᱟᱭ ᱡᱟᱹᱲᱤ ᱵᱟᱲᱟᱭᱮᱫ ᱠᱷᱟᱱ
ᱱᱚᱛᱮ ᱥᱮᱫ ᱫᱚ ᱵᱤᱨ ᱫᱤᱥᱚᱢ ᱥᱮ ᱵᱩᱨᱩ ᱫᱤᱥᱚᱢ ᱵᱤᱨ ᱫᱤᱥᱚᱢ ᱥᱮ ᱵᱷᱮᱜᱟᱨ ᱫᱤᱥᱚᱢ
ᱟᱹᱦᱟᱹᱜ ᱟᱹᱞᱤᱧ ᱛᱚ ᱟᱹᱞᱤᱧ ᱫᱚ ᱵᱤᱨ ᱫᱤᱥᱚᱢ ᱠᱟᱱᱟᱞᱤᱧ ᱦᱟᱸᱜ
ᱚᱸ ᱟᱫᱚ ᱵᱟᱱᱟᱨ ᱛᱮᱞᱮ ᱥᱩᱨᱩᱜᱼᱟ ᱵᱟᱡᱟᱨ ᱦᱚ ᱟᱨ ᱵᱩᱨᱩ ᱦᱚᱸ ᱛᱟᱞᱮ ᱥᱩᱨᱩᱜᱼᱟ
ᱚᱸ ᱟᱪᱪᱷᱟ ᱟᱪᱪᱷᱟ ᱟᱹᱞᱤᱧ ᱫᱚ ᱦᱟᱜ ᱵᱤᱨ ᱫᱤᱥᱚᱢ ᱠᱟᱱᱟᱞᱤᱧ
ᱦᱩᱸ
ᱟᱫᱚ ᱟᱵᱤᱱᱟᱜ ᱵᱩᱨᱩ ᱨᱮ ᱛᱟᱦᱚᱞᱮ ᱪᱮᱫ ᱪᱮᱫ ᱫᱟᱨᱮ ᱠᱚ ᱫᱤᱥᱟᱹᱜ ᱜᱮᱭᱟ ᱥᱮ ᱪᱮᱫ ᱪᱮᱫ ᱧᱟᱢᱚᱜ ᱜᱮ ᱠᱟᱛᱷᱟ ᱫᱚ?
ᱵᱩᱨᱩ ᱠᱩᱵᱤᱱ ᱡᱚᱢ ᱧᱩ ᱠᱟᱜ-ᱟ ᱛᱚ ᱵᱷᱩᱰᱨᱩ᱾
ᱦᱮᱸ᱾
ᱵᱷᱩᱰᱨᱩ ᱵᱷᱩᱰᱨᱩ ᱵᱩᱨᱩ ᱨᱮ ᱧᱟᱢᱚᱜ-ᱟ ᱫᱟᱜ᱾
ᱠᱤ ᱟ ᱥᱩᱫᱩ ᱞᱤᱧ ᱟᱸᱡᱚᱢ ᱠᱟᱫᱟ ᱟᱫᱚ ᱦᱟᱸᱜ ᱡᱚᱢ ᱫᱚ ᱵᱟᱹᱞᱤᱧ ᱡᱚᱢ ᱠᱟᱫᱟ᱾
ᱚᱱᱟ ᱡᱚᱢ ᱞᱮᱠᱷᱟᱡ ᱫᱟᱜ ᱵᱟᱭ ᱛᱮᱛᱟᱝᱟ ᱢᱮᱱᱟᱠᱚ ᱢᱟᱱᱮ ᱟᱞᱮ ᱦᱚᱸᱞᱮ᱾ ᱡᱚᱢ ᱵᱟᱲᱟ ᱟᱠᱟᱫ ᱜᱮ ᱡᱟᱸᱦᱟ ᱛᱤᱥ ᱥᱮᱸᱫᱽᱨᱟ ᱠᱚᱞᱮ ᱪᱟᱞᱟᱜ-ᱟ ᱥᱮ᱾ ᱟᱫᱚ ᱚᱱᱟᱞᱮ ᱡᱚᱢᱟ ᱮᱸᱰᱮᱠᱷᱟᱜ ᱫᱟᱜ ᱵᱟᱭ ᱛᱮᱛᱟᱝᱟ ᱫᱚᱢᱮ᱾ ᱟᱨ ᱵᱟᱭ ᱪᱮᱛᱟᱱ ᱜᱮᱭᱟᱭ᱾
᱾ ᱟᱫᱚ ᱟᱵᱤᱱ ᱥᱮᱜ ᱜᱮ ᱦᱟᱸᱜ ᱧᱟᱢᱚᱜ ᱠᱟᱱᱟ ᱚᱱᱟ ᱵᱷᱩᱴᱨᱩ ᱫᱚ ᱟᱨ ᱟᱞᱤᱧ ᱥᱮᱜ ᱫᱚ ᱦᱟᱸᱜ ᱵᱷᱩᱴᱨᱩ ᱫᱚ ᱵᱟᱭ ᱧᱟᱢᱚᱜ ᱠᱟᱱᱟ᱾ ᱢᱮᱱᱠᱷᱟᱱ ᱟ ᱟᱞᱤᱧ ᱥᱮᱜ᱾ ᱫᱚ ᱱᱟ ᱟᱸ ᱛᱟᱨᱚᱵᱽ ᱠᱚ ᱟᱨ᱾ ᱢᱮᱞᱮᱫ ᱠᱚ ᱠᱟᱸᱬᱮᱫ ᱠᱚ ᱠᱩᱲᱤᱜ ᱨᱟᱢᱟ ᱠᱚ ᱟᱨ᱾ ᱠᱤᱪᱷᱩ ᱫᱤᱱ ᱢᱟᱲᱟᱝ ᱫᱚ ᱦᱟᱸᱜ ᱚᱱᱟ ᱠᱳᱛ ᱠᱚ ᱫᱚᱢᱮ ᱵᱤᱞᱤ ᱵᱟᱲᱟᱭᱤᱧ ᱜᱮᱭᱟ ᱟᱫᱚ᱾ ᱠᱩ ᱠᱚ ᱟᱫᱚ ᱚᱱᱟ ᱵᱷᱩᱸᱰᱨᱩ ᱫᱚ ᱦᱟᱸᱜ ᱵᱟᱭ ᱧᱟᱢᱚᱜ ᱠᱟᱱᱟ ᱟᱹᱞᱤᱧ ᱥᱮᱜ ᱫᱚ ᱦᱟᱸᱜ᱾
ᱟᱞᱮ ᱥᱮᱫ ᱦᱚᱸ ᱢᱟᱱᱮ ᱚᱱᱟ ᱛᱤᱨᱤᱞ ᱠᱚᱢᱟ ᱧᱟᱢᱚᱜ ᱜᱮᱭᱟ ᱟᱨ᱾ ᱛᱟᱨᱚᱵᱽ ᱵᱤᱞᱤ ᱠᱚᱦᱚᱸ ᱟᱨ ᱠᱩᱲᱤᱜ ᱨᱟᱢᱟ᱾
ᱦᱮᱸ ᱦᱮᱸ ᱦᱮᱸ᱾
᱾ ᱦᱟᱞᱟᱝ ᱦᱚᱸᱠᱚ ᱪᱟᱞᱟᱣ ᱵᱟᱲᱟᱜ ᱜᱮᱭᱟ ᱟᱛᱩ ᱠᱚᱨᱮᱱᱤᱡ ᱵᱩᱲᱦᱤ ᱦᱚᱲ᱾
ᱚᱸ ᱟᱪᱪᱷᱟ᱾ ᱟᱫᱚ ᱟᱵᱤᱱ ᱥᱮᱜ ᱾ ᱚᱝᱠᱟ ᱪᱤᱞᱤ ᱪᱤᱞᱤ ᱚᱝᱠᱟ ᱡᱤᱭᱟᱹᱞᱤ ᱡᱤᱭᱟᱹᱞᱤ ᱠᱚᱫᱚ ᱠᱚ ᱫᱤᱥᱟᱹᱜ ᱜᱮᱭᱟ ᱚᱱᱟ ᱵᱩᱨᱩ ᱨᱮᱫᱚ?
ᱢᱟᱱᱮ ᱵᱟᱥᱟᱜ ᱟᱠᱚ?
ᱦᱳᱭ ᱱᱮᱛᱮ ᱪᱤᱞᱤ ᱪᱤᱞᱤ ᱠᱚ ᱧᱟᱢᱚᱜ ᱜᱮᱭᱟ ᱠᱚ?
ᱚ ᱵᱩᱨᱩ ᱨᱮ ᱥᱮᱸᱫᱽᱨᱟ ᱞᱮ ᱪᱟᱞᱟᱜ ᱠᱷᱟᱡ?
ᱦᱚᱭ ᱦᱳᱭ᱾
ᱤᱭᱟᱹ ᱡᱤᱞ ᱡᱤᱞ ᱠᱚᱠᱚ ᱧᱟᱢᱚᱜ-ᱟ ᱥᱩᱠᱨᱤ ᱠᱚᱠᱚ ᱧᱟᱢᱚᱜ-ᱟ᱾
ᱚᱸ ᱚ ᱟᱪᱪᱷᱟ᱾
ᱠᱚᱠᱚ ᱧᱟᱢᱚᱜ-ᱟ ᱾ ᱪᱟᱞᱟᱜ ᱜᱮᱭᱟ ᱢᱟᱱᱮ ᱟᱞᱤᱧ ᱫᱚ ᱚᱝᱠᱟ ᱫᱚ ᱵᱟᱞᱤᱧ ᱢᱤᱜ ᱫᱷᱟᱹᱣ ᱜᱮᱞᱤᱧ ᱪᱟᱞᱟᱣ ᱞᱮᱱᱟ ᱯᱮᱭᱟᱞᱮ᱾ ᱛᱟᱨᱯᱚᱨ ᱯᱩᱞᱤᱥ᱾
ᱚᱸ ᱟᱪᱪᱷᱟ ᱟᱪᱪᱷᱟ᱾
ᱩᱥᱠᱮ ᱵᱟᱫ ᱵᱟᱹᱞᱤᱧ ᱪᱟᱞᱟᱣ ᱞᱮᱱᱟ᱾
ᱟᱫᱚ ᱟᱞᱤᱧ ᱥᱮᱜ ᱫᱚ ᱦᱟᱸᱜ ᱟ᱾ ᱢᱟᱨᱟᱜ ᱠᱚᱫᱚ ᱵᱟᱱᱩᱜ ᱠᱚᱣᱟ ᱢᱮᱝᱠᱷᱟᱱ ᱩᱱᱠᱩ ᱵᱤᱨ ᱥᱩᱠᱨᱤ ᱠᱚᱫᱚ ᱢᱮᱱᱟᱜ ᱠᱚᱜᱮᱭᱟ ᱟᱹᱰᱤ ᱡᱟᱹᱥ ᱛᱤ ᱟᱨ ᱦᱟᱰᱜᱟᱨ ᱛᱩᱭᱩ ᱟᱨ ᱪᱮᱢᱮᱧ᱾ ᱟᱨ ᱠᱩᱞᱟᱹᱭ᱾ ᱟᱨ ᱩᱝᱠᱩᱭᱩ᱾ ᱟᱸ ᱦᱟᱛᱤ ᱠᱚᱫᱚ ᱦᱟᱸᱜ ᱵᱟᱱᱩᱜ ᱠᱚᱣᱟ ᱟᱞᱤᱧᱟᱜ ᱵᱤᱨ ᱨᱮᱫᱚ᱾ ᱟᱨ ᱪᱮᱜ ᱠᱚ ᱠᱚ ᱞᱟᱹᱭᱟ ᱦᱮᱸ᱾ ᱩᱝᱠᱩ ᱦᱟᱰᱜᱟᱨ ᱠᱚᱜᱮ ᱟᱹᱰᱤ ᱡᱟᱹᱥᱛᱤ ᱜᱤ ᱦᱤ ᱢᱮᱱᱟᱜ ᱠᱚᱣᱟ ᱟᱫᱚ ᱩᱝᱠᱩ ᱦᱟᱰᱜᱟᱨ ᱢᱟ ᱢᱮᱨᱚᱢ᱾ ᱠᱚ ᱟᱹᱰᱤ ᱜᱟᱱ ᱠᱚ ᱯᱟᱱᱛᱮ ᱵᱟᱲᱟ ᱠᱚᱣᱟ ᱦᱮᱸ ᱟᱰᱤᱵᱟᱨ᱾ ᱠᱚ ᱚᱝᱠᱟ ᱠᱚ ᱟᱴᱠᱤᱨ ᱵᱟᱲᱟ ᱠᱟᱜ ᱠᱚᱜᱮᱭᱟ ᱦᱟᱸᱜ᱾ ᱟᱨ ᱩᱱᱠᱩ ᱪᱤᱫ ᱞᱤᱧ ᱞᱮᱭᱟ ᱨᱩᱸᱰᱟᱹ ᱾ ᱦᱳᱭ ᱩᱱᱠᱩ ᱨᱩᱸᱵᱟᱹ ᱫᱚ ᱦᱟᱸᱜ ᱟ ᱥᱩᱨ ᱫᱚᱞᱮ ᱥᱩᱨ ᱜᱮᱭᱟ ᱵᱤᱨ ᱠᱚᱢᱟ ᱟᱫᱚ ᱚᱱᱠᱟ ᱥᱤᱢ ᱠᱚᱜᱮ ᱟᱹᱰᱤ ᱡᱳᱨ ᱠᱚ ᱯᱟᱱᱛᱮ ᱤᱫᱤ ᱠᱚᱣᱟ, ᱟᱨ ᱚᱱᱠᱟ ᱦᱚᱭᱛᱚ ᱵᱟ ᱵᱟᱢ ᱵᱩᱡ ᱫᱟᱲᱮᱜᱼᱟ ᱢᱮᱱᱠᱷᱟ ᱚᱲᱟᱜ ᱠᱷᱚᱱᱟᱜ ᱜᱮ ᱤᱫᱤ , ᱥᱩᱨ ᱫᱚᱞᱮ ᱥᱩᱨ ᱜᱮᱭᱟ ᱛᱚ ᱦᱟᱸᱜ ᱵᱤᱨ ᱠᱚ ᱾ ᱟᱫᱚ ᱟᱹᱵᱤᱱ ᱥᱮᱜ ᱜᱮ ᱪᱮᱫᱠᱟ, ᱪᱟᱞᱟᱜ ᱜᱮᱭᱟ ᱠᱚ ᱥᱮ ᱵᱟᱝ ᱨᱩᱸᱵᱟᱹ ᱠᱚ?
ᱦᱮᱸ ᱨᱩᱸᱰᱟᱹ ᱫᱚ ᱵᱟᱲᱜᱮ ᱥᱟᱴᱟᱣ ᱨᱮᱜᱮ ᱠᱚ ᱛᱟᱦᱮᱱᱟ᱾ ᱥᱤᱧ ᱪᱟᱸᱬᱮᱸ ᱪᱟᱸᱬᱮᱸ ᱠᱚ ᱥᱤᱢ ᱛᱟᱞᱮ ᱪᱟᱸᱬᱮᱸ ᱪᱟᱸᱬᱮᱸ ᱠᱚ ᱟᱹᱛᱠᱤᱨ ᱠᱚᱣᱟ᱾
ᱚᱸ ᱟᱪᱪᱷᱟ ᱟᱪᱪᱷᱟ ᱟᱪᱪᱷᱟ᱾
ᱥᱮ ᱵᱤᱧ ᱠᱚᱦᱚᱸ ᱠᱚᱦᱚᱸ ᱠᱚ ᱦᱤᱡᱩᱜ ᱜᱮᱭᱟ ᱾ ᱞᱟᱹᱭ ᱫᱟᱹᱧ ᱟᱹᱛᱩ ᱵᱤᱨ ᱨᱮᱜᱮ ᱾ ᱢᱤᱫ ᱵᱟᱨ ᱫᱷᱟᱣ ᱥᱮᱸᱫᱽᱨᱟ ᱠᱚ ᱪᱟᱞᱟᱜ ᱜᱮᱭᱟ ᱟᱹᱛᱩ ᱨᱤᱱ ᱾
ᱚᱸ ᱟᱪᱪᱷᱟ ᱟᱪᱪᱷᱟ᱾
ᱟᱫᱚ ᱟᱹᱞᱤᱧ ᱞᱤᱧ ᱞᱮᱫᱟ ᱟᱵᱤᱱ ᱥᱮᱫ ᱫᱚ ᱛᱟᱦᱚᱞᱮ ᱚᱱᱟ ᱠᱟᱴᱠᱚᱢ ᱠᱚ ᱨᱚᱠᱚᱡ ᱠᱚ ᱜᱚᱸᱜᱟ ᱠᱚ ᱪᱮᱫᱠᱟ ᱠᱚ ᱧᱟᱢᱚᱜ ᱠᱟᱱᱟ ᱱᱤᱭᱟᱹ ᱥᱤᱡᱤᱱ ᱫᱚ ᱦᱟᱸᱜ?
ᱦᱮ ᱟᱞᱮ ᱥᱮᱫ ᱫᱚ ᱯᱩᱨᱟᱹ ᱠᱚ ᱧᱟᱢᱚᱜ ᱜᱮᱭᱟ ᱢᱩᱰᱩ ᱪᱟᱞᱟᱣ ᱞᱮᱠᱷᱟᱡ ᱜᱮ ᱾ ᱦᱮᱸ ᱨᱮᱭᱟᱲᱚᱜ ᱞᱮ ᱪᱟᱞᱟᱜ ᱟᱥᱮ ᱢᱩᱰᱩ ᱨᱮᱭᱟᱲᱟᱜ ᱫᱮᱞᱟᱵᱚᱱ ᱢᱮᱱᱟᱠᱚ ᱢᱩᱰᱩ ᱨᱮᱭᱟᱲᱚᱜ ᱾
ᱟᱪᱪᱷᱟ ᱟᱪᱪᱷᱟ ᱾
ᱱᱚᱣᱟ ᱥᱟᱠᱟᱢ ᱥᱩᱠᱷᱟᱹᱭ ᱨᱮᱱᱟᱜ ᱤᱭᱟᱹ ᱞᱮ ᱵᱮᱱᱟᱣ-ᱟ᱾
ᱦᱮᱸ ᱾
ᱢᱟᱱᱮ ᱚᱱᱟ ᱠᱚᱦᱚᱸ ᱠᱟᱴᱠᱚᱢ
ᱚ ᱟᱪᱪᱷᱟ ᱟᱪᱪᱷᱟ ᱾
ᱫᱚ ᱫᱤᱱ ᱢᱟᱲᱟᱝ ᱚᱱᱟ ᱫᱚ ᱪᱤᱭᱟᱹ ᱦᱩᱭᱩᱜ ᱛᱟᱦᱮᱱᱟ
ᱟᱫᱚ ᱟᱹᱞᱤᱧ ᱥᱮᱫ ᱫᱚ ᱦᱟᱸᱜ ᱠᱟᱴᱠᱚᱢ ᱠᱚ ᱨᱚᱠᱚᱡ ᱠᱚ ᱜᱚᱝᱜᱷᱟ ᱠᱚᱫᱚ ᱧᱟᱢ ᱫᱚ ᱧᱟᱢᱚᱜ ᱠᱟᱱ ᱜᱮᱭᱟ ᱠᱚ ᱾ ᱢᱮᱱᱠᱷᱟᱱ ᱢᱟᱲᱟᱝ ᱡᱮ ᱨᱚᱠᱚᱢ ᱟᱹᱰᱤ ᱡᱟᱹᱥᱛᱤ ᱜᱟᱱ ᱠᱚ ᱧᱟᱢ ᱠᱚᱜᱼᱟ ᱱᱮᱛᱟᱨ ᱫᱚ ᱚᱱᱠᱟ ᱚ ᱵᱟᱝ ᱠᱚ ᱫᱤᱥᱟᱹᱜ ᱠᱟᱱᱟ ᱢᱟᱱᱮ ᱢᱮᱱᱟᱜ ᱫᱚ ᱢᱮᱱᱟᱜ ᱠᱚ ᱢᱟᱲᱟᱝ ᱫᱚ ᱟᱹᱰᱤ ᱡᱟᱹᱥᱛᱤ ᱜᱮᱠᱚ ᱛᱟᱦᱮᱸ ᱟᱨ ᱱᱮᱛᱟᱨ ᱫᱚ ᱦᱟᱸᱜ ᱠᱷᱮᱛ ᱠᱚᱨᱮ ᱥᱮ ᱵᱟᱹᱫ ᱠᱚᱨᱮ ᱟᱹᱰᱤ ᱡᱟᱹᱥᱛᱤ ᱜᱮ ᱚᱱᱠᱟ ᱨᱟᱱ ᱥᱟᱨ ᱠᱚᱵᱚᱱ ᱮᱢᱟᱜ ᱠᱟᱱ ᱫᱚ ᱟᱫᱚ ᱩᱱᱠᱩ ᱦᱚᱸ ᱟᱹᱰᱤ ᱢᱟᱱᱮ ᱵᱟᱠᱚ ᱥᱚᱡᱡᱚ ᱫᱟᱲᱮᱭᱟᱜ ᱠᱟᱱᱟ ᱚᱱᱟ ᱨᱟᱱ ᱠᱚ ᱥᱟᱨ ᱠᱚ ᱟᱫᱚ
ᱟᱹᱰᱤ ᱜᱟᱱ ᱜᱮ ᱚᱱᱠᱟ ᱠᱚ ᱜᱩᱡᱩᱜ ᱠᱟᱱᱟ ᱟᱫᱚ ᱢᱟᱲᱟᱝ ᱞᱮᱠᱟ ᱫᱚ ᱵᱟᱠᱚ ᱧᱟᱢᱚᱜ ᱠᱟᱱᱟ ᱾ ᱱᱮᱛᱟᱨ ᱫᱚ ᱧᱟᱢ ᱫᱚᱠᱚ ᱧᱟᱢᱚᱜ ᱠᱟᱱᱟ ᱟᱹᱰᱤ ᱠᱚᱢᱠᱚ ᱧᱟᱢᱚᱜ ᱠᱟᱱᱟ ᱾ ᱢᱟᱲᱟᱝ ᱪᱮᱫ ᱞᱮᱠᱟ ᱚᱱᱠᱟ ᱦᱟᱹᱠᱩ ᱠᱚᱦᱚᱸ ᱫᱚᱢᱮ ᱡᱟᱹᱥᱛᱤ ᱠᱚ ᱧᱟᱢ ᱠᱚᱜᱼᱟ ᱱᱮᱛᱟᱨ ᱫᱚ ᱦᱟᱠᱩ ᱠᱚᱦᱚᱸ ᱟᱹᱰᱤ ᱧᱟᱢᱚᱜ ᱠᱟᱱᱟ ᱠᱚ ᱢᱮᱱᱠᱷᱟᱱ ᱠᱚᱢ, ᱟᱫᱚ ᱦᱟᱸᱜ ᱱᱤᱛᱚᱜ ᱫᱚ ᱵᱟᱹᱫᱽ ᱠᱚᱨᱮ ᱢᱟ ᱟᱹᱰᱤ ᱫᱟᱜ ᱠᱚ ᱡᱟᱹᱥᱛᱤ ᱜᱮ ᱢᱮᱱᱟᱜᱼᱟ ᱾ ᱟᱫᱚ ᱚᱱᱠᱟ ᱟᱛᱳ ᱠᱚᱨᱮᱱ ᱩᱱᱠᱩ ᱟ ᱢᱟᱨᱟᱝ ᱦᱚᱲ ᱠᱚ ᱥᱮ ᱢᱟᱨᱟᱝ ᱵᱟ ᱛᱟᱠᱚ ᱟᱫᱚ ᱩᱱᱠᱩ ᱫᱚ ᱦᱟᱸᱜ ᱡᱟᱞ ᱠᱚᱠᱚ ᱤᱫᱤᱭᱮᱫᱟ ᱥᱮ ᱜᱚᱸᱝᱜᱟ ᱠᱚ ᱚᱝᱜᱚ ᱜᱷᱚᱝ ᱠᱚ ᱵᱮᱱᱟᱣ ᱠᱟᱛᱮᱜ ᱟᱫᱚ ᱚᱱᱟ ᱠᱚ ᱯᱟᱴᱟ ᱠᱚᱠᱚ ᱤᱫᱤ ᱠᱟᱛᱮᱜ ᱦᱟᱸᱜ ᱩᱱᱠᱩ ᱦᱟᱹᱠᱩ ᱠᱩ ᱟᱹᱜᱩᱭᱮᱫ ᱠᱚᱣᱟ ᱦᱚᱯᱚᱱ ᱡᱟᱦᱟᱸ ᱩᱱᱠᱩ ᱪᱩᱱᱟ ᱦᱟᱹᱠᱩ ᱠᱚ ᱾ ᱦᱳᱭ ᱦᱮᱸ ᱟᱹᱵᱤᱱ ᱥᱮᱫ ᱜᱮ ᱪᱮᱫᱠᱟ ᱠᱚ ᱟᱹᱜᱩ ᱵᱟᱲᱟᱭᱮᱫ ᱠᱚᱣᱟ ᱥᱮ ᱵᱟᱝ ᱛᱟᱦᱚᱞᱮ ᱩᱱᱠᱩ ᱦᱟᱹᱠᱩ
ᱦᱮᱸ ᱜᱚᱝᱜᱷᱟ ᱦᱚᱠᱚ ᱡᱚᱢᱠᱟᱜ-ᱟ ᱢᱟᱱᱮ ᱜᱚᱸᱜᱷᱟ ᱠᱚ ᱵᱟᱝ ᱨᱚᱠᱚᱡ ᱠᱚ ᱠᱚᱢ ᱟᱠᱟᱱᱟ ᱥᱮ ᱪᱮᱫ ᱦᱟᱴ ᱨᱮ? ᱱᱮᱛᱟᱨ ᱪᱤᱠᱟ ᱪᱚᱝ ᱵᱟᱠᱚ ᱦᱩᱭᱩᱜ ᱠᱟᱱᱟ
ᱦᱳᱭ ᱦᱳᱭ ᱚᱱᱮ ᱞᱤᱧ ᱞᱟᱹᱭ ᱠᱮᱫ ᱫᱚ ᱨᱟᱱ ᱥᱟᱨ ᱡᱟᱹᱥᱛᱤ ᱡᱟᱹᱥᱛᱤ ᱵᱚᱱ ᱮᱢᱟᱜ ᱠᱟᱱᱟ ᱟᱫᱚ ᱚᱱᱟᱛᱮᱜᱮ ᱦᱚᱭᱛᱚ ᱵᱟᱝ ᱠᱚ ᱧᱟᱢᱚᱜ ᱠᱟᱱᱟ ᱟᱫᱚ ᱟᱵᱤᱱ ᱥᱮᱫ ᱫᱚ ᱛᱟᱦᱚᱞᱮ ᱚᱱᱟ ᱟ ᱦᱩᱲᱩ ᱨᱮᱫᱚ ᱛᱤᱱ ᱫᱷᱟᱣ ᱠᱚ ᱮᱢ ᱜᱮᱭᱟ ᱢᱤᱫ ᱫᱷᱟᱣ ᱥᱮ ᱵᱟᱨ ᱫᱷᱟᱣ ᱠᱚ ᱮᱢ ᱜᱮᱭᱟ?
ᱟᱞᱮ ᱥᱮᱫ ᱫᱚ ᱱᱚᱣᱟ ᱥᱚᱢᱚᱭ ᱜᱮ ᱢᱤᱫ ᱫᱷᱟᱣ ᱜᱮᱞᱮ ᱪᱟᱥᱟ ᱟᱯᱮ ᱥᱮᱫ ᱫᱚ?
ᱟᱞᱤᱧ ᱥᱮᱫ ᱫᱚ ᱚᱱᱠᱟ ᱦᱟᱜ ᱵᱟᱨᱫᱷᱟᱣ ᱠᱚ ᱮᱢ ᱮᱫᱟ ᱟᱫᱚ ᱱᱤᱭᱟᱹ ᱥᱚᱢᱚᱭ ᱫᱚ ᱦᱚᱜ ᱚᱱᱠᱟ ᱫᱟᱜ ᱡᱟᱹᱲᱤ ᱢᱟ ᱫᱚᱢᱮ ᱫᱟᱜ ᱡᱟᱹᱲᱤ ᱭᱟᱵᱚᱱ ᱠᱟᱱ ᱜᱮᱭᱟ ᱦᱟᱸᱜ ᱟᱨ
ᱚᱱᱟ ᱠᱚᱛᱮᱜᱮ ᱪᱟᱥ ᱦᱩᱭᱩᱜ ᱠᱟᱱᱟ ᱟᱨ ᱢᱤᱫ ᱫᱷᱟᱣ ᱫᱚ ᱦᱟᱸᱜ ᱚᱱᱠᱟ ᱢᱤᱱᱤ ᱨᱮᱭᱟᱜ ᱫᱟᱜ ᱛᱮᱜᱮ ᱛᱚᱠᱷᱚᱱ ᱫᱚ ᱡᱟᱹᱥᱛᱤ ᱜᱮ ᱪᱟᱥ ᱦᱩᱭᱩᱜ-ᱟ ᱟᱫᱚ ᱦᱩᱲᱩ ᱥᱟᱶ ᱥᱟᱶᱛᱮ ᱟᱹᱞᱤᱧᱟᱜ ᱛᱚ ᱱᱚᱛᱮ ᱫᱚ ᱦᱟᱸᱜ ᱟᱱᱟ ᱡᱟᱦᱟᱸ ᱛᱤᱞᱢᱤᱧ ᱟᱨ ᱥᱚᱨᱥᱟ ᱵᱟᱫᱟᱢ ᱱᱚᱣᱟ ᱠᱚᱦᱚᱸ ᱠᱚ ᱮᱢ ᱜᱮᱭᱟ ᱟᱨ ᱦᱳᱭ ᱦᱳᱭ ᱟᱨ ᱚᱲᱟᱜ ᱡᱚᱢ ᱞᱟᱹᱜᱤᱫ ᱫᱚ ᱦᱟᱸᱜ ᱩᱱᱟᱹᱜ ᱥᱚᱵᱡᱤ ᱠᱚᱫᱚ ᱦᱟᱸᱜ ᱮᱢ ᱵᱟᱲᱟᱭ ᱜᱮᱭᱟ ᱠᱚ ᱡᱟᱦᱟᱸ ᱠᱚᱫᱚ ᱚᱱᱟ ᱪᱷᱤᱸᱜᱟᱹ ᱠᱚ ᱛᱟᱯᱚᱨ ᱠᱟᱞᱞᱟ ᱟᱨ ᱦᱚᱛᱚ, ᱠᱚᱦᱰᱟ ᱯᱩᱨᱟᱹᱭ ᱟᱨ ᱦᱩᱭᱩᱜ ᱠᱟᱱᱟ ᱢᱟᱹᱨᱤᱪ
ᱵᱷᱮᱸᱲᱤ ᱱᱚᱣᱟ ᱠᱚᱠᱚ ᱮᱢ ᱵᱟᱲᱟᱭᱟᱠᱚ᱾ ᱡᱚᱢ ᱞᱟᱹᱜᱤᱫ ᱜᱮᱠᱚ ᱮᱢ ᱵᱟᱰᱟᱭ ᱜᱮᱭᱟ ᱦᱟᱸᱜ
ᱟᱫᱚ ᱢᱟᱹᱭ ᱮᱜᱟ ᱞᱤᱧ ᱟᱯᱮ ᱥᱮᱫ ᱫᱚ ᱡᱮᱦᱮᱨ ᱡᱮᱦᱮᱨᱚᱜ-ᱟ ᱯᱮ ᱥᱮ ᱵᱟᱝ ᱜᱮ? ᱢᱟᱱᱮ ᱡᱟᱦᱮᱨ ᱵᱚᱸᱜᱟ ᱠᱚ ᱦᱩᱭᱩᱜ ᱜᱮᱭᱟ
ᱦᱮᱸ ᱦᱮᱸ ᱦᱮᱸ ᱡᱟᱦᱟᱸ ᱵᱟᱹᱧ ᱞᱟᱹᱭ ᱦᱚᱪᱚᱭ ᱫᱟ ᱢᱟᱱᱮ ᱚᱱᱟ ᱵᱟᱦᱟᱜ ᱵᱚᱸᱜᱟ ᱢᱟᱜ ᱢᱚᱲᱮ ᱛᱚ ᱦᱮᱸ ᱦᱮᱸ ᱦᱩᱭᱩᱜ ᱜᱮᱭᱟ ᱪᱮᱫ ᱫᱚ
ᱵᱟᱝ ᱜᱮ ᱵᱟᱦᱟ ᱵᱟᱦᱟ ᱵᱚᱸᱜᱟ ᱫᱚ ᱵᱟᱝ᱾ ᱢᱟᱱᱮ ᱡᱟᱦᱮᱨ ᱵᱚᱸᱜᱟ ᱥᱟᱞ ᱨᱮ ᱛᱤᱱᱟᱹᱜ ᱫᱷᱟᱣ ᱯᱮ ᱵᱚᱸᱜᱟᱜ-ᱟ?
ᱠᱟᱹ ᱢᱟᱜ ᱢᱚᱬᱮ?
ᱵᱟᱝᱜᱮ ᱢᱟᱱᱮ ᱡᱟᱦᱮᱨ ᱨᱮᱠᱚ ᱵᱚᱸᱜᱟᱭᱟ ᱥᱮ ᱢᱟᱱᱮ ᱥᱟᱞ ᱨᱮ? ᱚᱠᱟ ᱠᱚᱨᱮ ᱫᱚ ᱥᱟᱛ ᱫᱷᱟᱣ ᱚᱠᱟ ᱠᱚᱨᱮ ᱫᱚ ᱯᱟᱸᱪ ᱫᱷᱟᱣ᱾
ᱦᱳᱭ ᱦᱳᱭ ᱟᱹᱞᱤᱧ ᱥᱮᱫ ᱫᱚ ᱦᱟᱸᱜ ᱦᱩᱭᱩᱜ ᱠᱟᱱᱟ ᱚᱱᱟ ᱢᱟᱜ ᱢᱚᱬᱮ ᱦᱟᱸᱜ ᱟᱫᱚ ᱚᱱᱟ ᱫᱚ ᱚ ᱯᱨᱚᱛᱮᱠ ᱵᱚᱪᱷᱚᱨ ᱫᱚ ᱵᱟᱞᱮ ᱵᱚᱸᱜᱟᱜ ᱜᱮᱭᱟ ᱟᱫᱚ ᱯᱤᱫ ᱥᱮᱨᱢᱟ ᱨᱮᱫᱚ ᱚᱱᱠᱟ ᱯᱮ ᱫᱷᱟ ᱟᱨ ᱵᱟᱝᱠᱷᱟᱱ ᱚᱱᱠᱟ ᱢᱚᱬᱮ ᱫᱷᱟ ᱚᱱᱠᱟᱞᱮ ᱵᱚᱸᱜᱟᱜ ᱜᱮᱭᱟ᱾ ᱢᱟᱱᱮ ᱢᱚᱬᱮ ᱥᱮᱨᱢᱟ ᱵᱟᱫ ᱟᱨ ᱵᱟᱝᱠᱷᱟᱱ ᱯᱮ ᱥᱮᱨᱢᱟ ᱵᱟᱫ ᱚᱱᱠᱟᱞᱮ ᱢᱟᱜ ᱢᱚᱬᱮᱜ ᱜᱮᱭᱟ ᱦᱟᱸᱜ
ᱦᱩᱸ ᱠᱟᱛᱷᱟ ᱯᱟᱞᱮ ᱵᱟᱵᱮᱱ ᱵᱩᱡᱷᱟᱹᱣ ᱞᱮᱜ-ᱟ᱾
ᱛᱟᱦᱞᱮ ᱪᱮᱜ?
ᱞᱟᱹᱭ ᱮᱜᱟ ᱞᱤᱧ ᱡᱟᱦᱟᱸ ᱞᱮᱠᱟ ᱟᱵᱚ ᱥᱟᱞ ᱨᱮ ᱛᱟᱵᱚᱱ ᱥᱟᱛᱴᱤ ᱠᱚ ᱵᱚᱸᱜᱟᱭᱟ ᱾
ᱟᱪᱪᱷᱟ ᱟᱪᱪᱷᱟ
ᱵᱟᱹᱧ ᱯᱷᱟᱵᱽᱣᱟᱨᱤ ᱢᱟᱹᱦᱱᱟᱹ ᱨᱮ ᱫᱚ ᱢᱟᱜᱽ ᱢᱟᱜᱽ ᱵᱩᱨᱩᱜ ᱟᱠᱚ᱾
ᱟᱪᱪᱷᱟ ᱟᱪᱪᱷᱟ ᱚᱱᱟ ᱠᱚ ᱪᱮᱫ ᱪᱮᱫ ᱦᱩᱭᱩᱜ ᱜᱮᱭᱟ ᱥᱮ᱾
ᱟᱨ ᱢᱟᱨᱪ ᱢᱟᱹᱦᱱᱟᱹ ᱨᱮᱫᱚ ᱵᱟᱦᱟ ᱵᱚᱸᱜᱟᱜ ᱟᱵᱚᱱ ᱾
ᱦᱮᱸ ᱦᱮᱸ ᱦᱮᱸ᱾
ᱱᱤᱛᱚᱝ ᱰᱟᱭᱨᱮᱠᱴ ᱟᱹᱥᱟᱹᱲᱤᱭᱟᱹ ᱩᱥᱠᱮ ᱵᱟᱫ ᱮᱨᱚᱜ ᱥᱤᱢ ᱚᱱᱟ ᱠᱚᱯᱮ ᱵᱚᱸᱜᱟᱭ ᱜᱮᱭᱟ ᱥᱮ ᱵᱟᱝ ᱜᱮ?
ᱦᱮᱸ ᱵᱚᱸᱜᱟ ᱠᱚᱫᱚ ᱦᱩᱭᱩᱜ ᱜᱮᱭᱟ ᱡᱟᱦᱟᱵᱤᱱ ᱞᱟᱹᱭ ᱠᱮᱫ ᱫᱚ ᱢᱟᱜᱽ ᱛᱟᱯᱚᱨ ᱟᱥᱟᱲᱤᱭᱟᱹ ᱵᱟᱦᱟ ᱵᱚᱸᱜᱟ ᱛᱟᱯᱚᱨ ᱢᱟᱜ ᱢᱚᱲᱮ ᱦᱳᱭ ᱥᱚᱦᱚᱨᱟᱭ ᱫᱟᱸᱥᱟᱭ
ᱦᱩᱸ᱾
ᱟᱨ ᱦᱩᱭᱩᱜ ᱠᱟᱱᱟ ᱥᱟᱠᱨᱟᱛ ᱡᱚᱛᱚᱢᱟᱜ ᱜᱮ ᱦᱩᱭᱩᱜ ᱜᱮ
ᱦᱩᱸ᱾
ᱟᱵᱤᱱ ᱪᱮ ᱦᱚᱸ ᱛᱟᱦᱚᱞᱮ ᱱᱚᱣᱟ ᱡᱚᱛᱚ ᱜᱮ ᱦᱩᱭᱩᱜ ᱜᱮᱭᱟ ᱛᱟᱦᱚᱞᱮ?
ᱦᱮᱸ᱾
ᱟᱪᱪᱷᱟ ᱟᱪᱪᱷᱟ ᱱᱟᱯᱟᱭ ᱜᱮ ᱛᱟᱦᱚᱞᱮ᱾ ᱟᱵᱤᱱ ᱥᱮᱫ ᱫᱚ ᱛᱟᱦᱚᱞᱮ ᱚᱱᱟ ᱦᱟᱹᱜ
ᱦᱮᱞᱳ᱾
ᱟᱵᱤᱱ ᱥᱮᱫ ᱫᱚ ᱛᱟᱦᱚᱞᱮ ᱪᱮᱫ ᱟᱹᱰᱤ ᱢᱟᱨᱟᱝ ᱥᱟᱹᱦᱤᱜ ᱠᱚ ᱢᱟᱱᱟᱭ ᱜᱮᱭᱟ?
ᱥᱮᱫ ᱫᱚ ᱚᱱᱟ ᱵᱟᱦᱟ ᱟᱨᱚ ᱡᱩᱥᱱᱤ᱾
ᱟᱪᱪᱷᱟ ᱚᱱᱟ ᱚᱱᱟ ᱡᱩᱥᱢᱤ ᱴᱟᱜ ᱫᱚ ᱪᱮᱫ ᱵᱤᱱ ᱞᱟᱹᱭ ᱚᱪᱚ ᱠᱮᱫᱟ ᱢᱟᱱᱮ ᱵᱟᱞᱤᱧ ᱵᱩᱡ ᱫᱟᱲᱮᱭᱟᱫᱟ᱾
ᱡᱩᱥᱩᱱᱤ ᱨᱮᱫᱚ ᱰᱟᱝᱨᱤ ᱞᱮ ᱵᱚᱸᱜᱟ ᱠᱚᱣᱟ᱾
ᱟᱪᱪᱷᱟ ᱟᱪᱪᱷᱟ᱾
ᱚᱱᱟ ᱢᱟᱱᱮ ᱵᱚᱸᱜᱟ ᱡᱤᱞ ᱯᱮᱲᱟ ᱠᱚᱞᱮ ᱦᱚᱣᱟᱠᱚᱣᱟ ᱟᱨᱞᱮ ᱠᱷᱟᱣᱟᱣ ᱠᱚᱣᱟ᱾ ᱢᱟᱱᱮ ᱯᱟᱸᱪ ᱥᱟᱞ ᱨᱮ ᱢᱤᱫ ᱫᱷᱟᱣ᱾
ᱚᱻ ᱟᱪᱪᱷᱟ ᱟᱪᱪᱷᱟ ᱡᱟᱦᱟᱸ ᱫᱚ ᱟᱹᱞᱤᱧ ᱥᱮᱫ ᱫᱚ ᱦᱟᱜ ᱢᱟᱜ